ᱦᱮᱞᱳ ᱟᱡᱚᱢ ᱫᱟ ᱵᱤᱱ
ᱦᱮᱸ ᱟᱸᱡᱚᱢ ᱫᱟᱞᱤᱧ ᱥᱟᱹᱜᱩᱱ ᱥᱤᱸᱜᱟᱹᱲ
ᱦᱮᱸ ᱥᱟᱹᱜᱩᱱ ᱥᱤᱜᱟᱹᱲ
ᱟᱪᱪᱷᱟ ᱟᱪᱪᱷᱟ ᱟᱪᱪᱷᱟ ᱛᱟᱨᱯᱚᱨ ᱱᱟᱯᱟᱭ ᱜᱮᱭᱟ ᱵᱤᱱ ᱛᱚ
ᱦᱮᱸ ᱱᱟᱯᱟᱭ ᱜᱮᱭᱟ ᱞᱤᱧ ᱟᱹᱵᱤᱱ ᱫᱚ
ᱟᱹᱞᱤᱧ ᱦᱚᱸ ᱢᱚᱴᱟᱢᱩᱴᱤ ᱱᱟᱭ ᱱᱟᱯᱟᱭ ᱜᱮ ᱢᱮᱱᱟᱜ ᱞᱤᱧᱟᱹ ᱦᱟᱜ ᱠᱷᱟᱱ
ᱟᱪᱪᱷᱟ
ᱮ ᱵᱟᱵᱤᱱ ᱵᱟᱵᱤᱱ ᱧᱟᱢᱚᱜ ᱠᱟᱱᱟ ᱪᱟᱹᱠᱨᱤ ᱠᱚᱵᱤᱱ ᱧᱟᱢ ᱠᱮᱫᱟ ᱥᱮ ᱪᱮᱫ
ᱵᱟᱝ ᱵᱟᱝ ᱚᱲᱟᱜ ᱠᱚᱨᱮ ᱜᱮ
ᱚ ᱟᱪᱪᱷᱟ ᱟᱪᱪᱷᱟ ᱟᱪᱪᱷᱟ ᱯᱟᱞᱮ ᱤᱥᱠᱩᱞ ᱠᱚᱨᱮ ᱢᱪᱮᱛᱟᱱᱤ ᱠᱚᱵᱤᱱ ᱧᱟᱢ ᱠᱮᱫᱟ ᱵᱟ ᱵᱟ ᱠᱚᱞ ᱛᱮ ᱵᱟᱹᱞᱤᱧ ᱧᱟᱢ ᱵᱟᱲᱟᱭᱮᱫ ᱵᱤᱱᱟ ᱛᱚ ᱟᱪᱪᱷᱟ
ᱦᱮᱸ ᱮᱱᱠᱷᱟᱱ ᱚᱲᱟᱜ ᱨᱮᱱᱟᱜ ᱠᱟᱹᱢᱤ ᱨᱮᱜᱮ ᱵᱮᱥᱛᱚ ᱢᱮᱱᱟᱜ ᱞᱤᱧᱟᱹ
ᱟᱪᱪᱷᱟ ᱟᱪᱪᱷᱟ ᱨᱚᱦᱚᱭ ᱠᱚ ᱪᱟᱞᱟᱜ ᱠᱟᱱᱟ ᱥᱮ ᱪᱮᱫᱠᱟ
ᱦᱮᱸ ᱨᱚᱦᱚᱭ ᱠᱚ ᱪᱟᱞᱟᱜ ᱠᱟᱱᱟ ᱱᱤᱭᱟ. ᱥᱚᱢᱚᱭ
ᱟᱪᱪᱷᱟ ᱟᱪᱪᱷᱟ ᱵᱟ ᱟᱹᱰᱤ ᱢᱚᱸᱡᱽ ᱟᱨ ᱛᱤᱱᱟᱹᱜ ᱨᱚᱦᱚᱭ ᱠᱚᱫᱚ ᱯᱮ ᱛᱤᱱᱟᱹᱜ ᱡᱷᱟᱹᱞ ᱠᱮᱫ ᱛᱟᱵᱚᱱ ᱛᱮ
ᱟᱫᱚ ᱨᱚᱦᱚᱭ ᱠᱚ ᱦᱚᱸ ᱱᱚᱜ ᱚᱭ ᱦᱳᱭ ᱠᱟᱱᱟ ᱦᱩᱭᱳᱮᱱ ᱜᱮᱭᱟ ᱠᱤᱪᱷᱩ ᱫᱤᱱ ᱞᱟᱦᱟ ᱠᱷᱚᱱᱟᱜ ᱮᱦᱚᱵ ᱦᱩᱭ ᱠᱟᱱᱟ
ᱟᱪᱷᱟ ᱟᱪᱷᱟ ᱟᱪᱷᱟ ᱛᱟᱦᱚᱞᱮ ᱛᱚ ᱮ ᱚᱱᱛᱮ ᱢᱟ ᱟᱪᱷᱟ ᱟᱨ ᱫᱟᱜ ᱡᱟᱹᱲᱤ ᱠᱚᱫᱚ ᱚᱠᱟ ᱞᱮᱠᱟ ᱚᱱᱛᱮ ᱫᱚ
ᱦᱚᱸ ᱫᱟᱜ ᱡᱟᱹᱲᱤᱭᱟᱞᱮ ᱠᱟᱱ ᱜᱮᱭᱟᱭ ᱱᱤᱛ ᱵᱷᱟᱜᱤ ᱜᱮ ᱦᱩᱭᱩᱜ ᱠᱟᱱᱟ
ᱴᱷᱤᱠ ᱴᱷᱤᱠ ᱴᱷᱤᱠ ᱴᱷᱤᱠ ᱟᱫᱚ ᱦᱚᱜ ᱚᱭ ᱛᱚ ᱱᱚᱣᱟ ᱛᱚ ᱠᱷᱟᱱ ᱟᱹᱞᱤᱧᱚ ᱵᱩᱨᱩ ᱵᱚᱸᱜᱟ ᱨᱮᱦᱚᱸ ᱵᱟᱝᱞᱤᱧ ᱵᱟᱜᱟᱣ ᱫᱟᱲᱮᱭᱟᱜ ᱫᱟ ᱵᱩᱨᱩ ᱵᱚᱜᱟ ᱵᱤᱱ ᱪᱟᱞᱟᱣ ᱞᱮᱱᱟ
ᱟᱪᱪᱷᱟ ᱵᱟᱹᱞᱤᱧ ᱪᱟᱞᱟᱣ ᱥᱠᱟᱱᱟ ᱱᱤᱭᱟ ᱫᱷᱟᱳ ᱫᱚ
ᱚ ᱟᱪᱷᱟ ᱟᱪᱷᱟ ᱟᱪᱷᱟ ᱵᱟᱠᱷᱟᱱ ᱫᱚ ᱵᱟᱜᱮ ᱠᱚ ᱡᱟᱠ-ᱟ ᱛᱚ ᱦᱮᱸ ᱵᱟᱝ
ᱦᱮᱸ ᱵᱷᱟᱜᱮ ᱜᱮᱠᱚ ᱡᱟᱜ ᱜᱮᱭᱟ
ᱴᱷᱤᱠ ᱴᱷᱤᱠ ᱴᱷᱤᱠ ᱟᱫᱚ ᱵᱟᱹᱵᱤᱱ ᱵᱟᱜᱟᱣ ᱞᱮᱱᱟ ᱱᱤᱭᱟ. ᱫᱷᱟᱣ ᱫᱚ ᱪᱮᱫᱟᱜ
ᱦᱮᱸ ᱵᱟᱹᱝᱞᱤᱧ ᱪᱟᱞᱟᱣ ᱫᱟᱲᱮ ᱠᱟᱣᱫᱟ ᱚᱲᱟᱜ ᱨᱮᱭᱟ ᱠᱤᱪᱷᱩᱜᱟᱱ ᱯᱨᱚᱵᱽᱞᱮᱢ ᱛᱟᱦᱮᱸ ᱠᱟᱱᱟ ᱚᱱᱟᱛᱚ ᱵᱟᱹᱝᱞᱤᱧ ᱪᱟᱞᱟᱣ ᱫᱟᱲᱮ ᱠᱟᱣᱫᱟ
ᱚ ᱟᱪᱷᱟ ᱟᱪᱷᱟ ᱟᱫᱚ ᱚᱱᱟ ᱦᱚᱸ ᱟᱨ ᱚᱱᱟ ᱥᱟᱶᱛᱮ ᱱᱚᱜ-ᱚᱭ ᱪᱟᱥᱵᱟᱥ ᱠᱚᱦᱚᱸ ᱢᱮᱱᱟᱜ-ᱟ ᱦᱮᱸ ᱵᱟᱝ ᱦᱮᱸ
ᱦᱮᱸ ᱪᱟᱥᱵᱟᱥ ᱦᱮᱸ ᱦᱮ
ᱴᱷᱤᱠ ᱴᱷᱤᱠ ᱴᱷᱤᱠ ᱴᱷᱤᱠ ᱟᱫᱚ ᱪᱟᱥᱵᱟᱥ ᱛᱟᱞᱟ ᱛᱮᱫᱚ ᱥᱟᱹᱨᱤᱜᱮ ᱟᱨ ᱱᱚᱣᱟ ᱡᱟᱦᱟᱸ ᱜᱮᱵᱤᱱ ᱞᱟᱹᱭ ᱠᱮᱫᱟ ᱮᱢᱚᱱ ᱫᱤᱱᱨᱮ ᱦᱩᱭᱩᱜ ᱠᱟᱱᱟ ᱱᱚᱣᱟ ᱠᱚ ᱯᱚᱨᱚᱵᱽ ᱟᱫᱚ ᱥᱟᱹᱨᱤᱜᱮ ᱢᱤᱫᱴᱮᱱ ᱪᱟᱞᱟᱣ ᱯᱚᱠᱠᱷᱮ ᱫᱚ ᱚᱝᱠᱟ ᱟᱹᱰᱤ ᱜᱮ ᱡᱟᱞᱟᱣᱟ ᱦᱮᱸ ᱵᱟᱝ
ᱦᱮᱸ ᱦᱮᱸ
ᱟᱹᱰᱤ ᱴᱷᱤᱠ ᱟᱪᱷᱟ ᱟᱪᱷᱟ ᱟᱪᱷᱟ ᱟᱫᱚ ᱚᱱᱟ ᱢᱟ ᱡᱟᱭᱦᱳᱠ ᱪᱟᱞᱟᱣ ᱟᱠᱟᱱᱟ ᱪᱟᱵᱟ ᱟᱠᱟᱱᱟ ᱟᱫᱚ ᱠᱷᱟᱱ ᱵᱩᱨᱩ ᱵᱚᱸᱜᱟ ᱵᱩᱨᱩ ᱵᱚᱸᱜᱟ ᱢᱟ ᱪᱟᱵᱟᱭᱮᱱ ᱛᱟᱦᱚᱞᱮ ᱠᱷᱟᱱ ᱯᱟᱴᱟᱵᱤᱫᱟᱹ ᱫᱟᱨᱟᱭ ᱠᱟᱱᱟ ᱦᱮᱸ ᱵᱟᱝ
ᱦᱮᱸ ᱦᱮᱸ
ᱛᱟᱦᱚᱞᱮ ᱱᱮᱥ ᱫᱚ ᱯᱟᱴᱟᱵᱤᱫᱟᱹ ᱫᱚ ᱵᱤᱱ ᱪᱟᱞᱟᱜ ᱟᱥᱮ ᱵᱟᱝ ᱪᱤᱠᱟ ᱵᱤᱱ ᱢᱚᱱᱮᱭᱮᱫᱟ
ᱢᱚᱱᱮᱭ ᱮᱫᱟᱞᱤᱧ ᱛᱚ ᱪᱟᱞᱟᱜ ᱜᱮ ᱟᱫᱚ ᱦᱟᱜ ᱠᱷᱟᱱ ᱪᱮᱫ ᱪᱤᱠᱟᱹᱜ ᱠᱟᱱᱟ
ᱟᱪᱷᱟ ᱟᱪᱷᱟ ᱟᱪᱷᱟ
ᱟᱹᱵᱤᱱ ᱫᱚ ᱪᱮᱫ ᱵᱤᱱ ᱢᱚᱱᱮᱭᱮᱫᱟ ᱟᱹᱵᱤᱱ ᱥᱮ ᱵᱟᱝ
ᱦᱮᱸ ᱪᱟᱞᱟᱜ ᱢᱟ ᱪᱟᱞᱟᱜ ᱢᱟ ᱵᱩᱡᱷᱟᱹᱣᱞᱤᱧ ᱟᱫᱚ ᱵᱟᱲᱟᱭ ᱜᱮᱭᱟᱵᱤᱱ ᱟᱞᱮ ᱥᱮᱫ ᱠᱷᱚᱱ ᱢᱟᱠᱷᱟᱱ ᱟᱹᱰᱤ ᱜᱮ ᱥᱟᱺᱜᱤᱧ ᱜᱮᱭᱟ ᱠᱷᱟᱱ ᱦᱮᱸ ᱵᱟᱝ ᱟᱫᱚ ᱚᱱᱟᱜᱮ ᱪᱮᱫ ᱞᱤᱧ ᱪᱤᱠᱟᱹᱭᱟ ᱡᱮ ᱟᱹᱞᱤᱧ ᱛᱚ ᱵᱟᱞᱤᱧ ᱵᱩᱡᱽ ᱫᱟᱲᱮᱭᱟᱜ ᱠᱟᱱᱟ ᱦᱮᱸᱥᱮ ᱪᱮᱫ
ᱦᱮᱸ
ᱟᱨ ᱫᱚᱢᱮᱴᱟᱜ ᱨᱟᱥᱛᱟ ᱠᱚᱦᱚ ᱵᱟᱹᱞᱤᱧ ᱧᱮᱞ ᱠᱟᱫᱟ ᱥᱤᱞᱫᱟ. ᱠᱷᱚᱱ ᱫᱚ ᱛᱤᱱ
ᱥᱤᱞᱫᱟᱹ ᱠᱷᱚᱱᱟᱜ ᱫᱚ ᱵᱮᱥᱤ ᱫᱚ ᱵᱟᱝ ᱥᱟᱺᱜᱤᱧ ᱜᱮᱭᱟ ᱥᱳᱨ ᱜᱮᱭᱟ ᱚᱸᱰᱮ ᱠᱷᱚᱱᱟᱜ ᱫᱚ
ᱚ ᱟᱪᱷᱟ ᱟᱪᱷᱟ ᱟᱪᱷᱟ ᱟᱫᱚ ᱥᱤᱞᱫᱟᱹ ᱡᱟᱯᱟ ᱚᱱᱛᱮ ᱩᱯᱨᱩᱢ ᱠᱚᱫᱚ ᱢᱮᱱᱟᱜ ᱟᱠᱟᱫ ᱛᱟᱹᱞᱤᱧ ᱜᱮᱭᱟ ᱟᱫᱚ ᱵᱮᱯᱟᱨ ᱦᱩᱭᱩᱜ ᱠᱟᱱᱟ ᱟᱫᱚ ᱪᱟᱞᱟᱣ ᱫᱚ ᱵᱟᱹᱞᱤᱧ ᱪᱟᱞᱟᱣ ᱟᱠᱟᱱᱟ ᱦᱮᱸ ᱵᱟᱝ
ᱟᱪᱪᱷᱟ
ᱟᱫᱚ ᱥᱤᱞᱫᱟᱹ ᱠᱷᱚᱱ ᱫᱚ ᱫᱚᱢᱮ ᱫᱚ ᱵᱟᱝ ᱥᱟᱺᱜᱤᱧᱟ ᱦᱮᱸ ᱵᱟᱝ
ᱵᱟᱝ ᱥᱟᱹᱜᱤᱧᱟ ᱥᱤᱞᱫᱟᱹ ᱠᱷᱚᱱᱟᱜ ᱫᱚ ᱥᱳᱨ ᱜᱮᱭᱟ
ᱟᱪᱪᱷᱟ ᱟᱪᱪᱷᱟ ᱟᱪᱪᱷᱟ ᱟᱫᱚ ᱡᱩᱫᱤ ᱵᱤᱱ ᱦᱚᱭᱛᱚ ᱟᱞᱤᱧ ᱫᱚ ᱢᱳᱵᱟᱭᱤᱞ ᱠᱚᱨᱮ ᱜᱮ ᱞᱤᱧ ᱧᱮᱞ ᱟᱠᱟᱫᱟ ᱯᱟᱴᱟᱵᱤᱸᱫᱟᱹ ᱠᱚ ᱚᱠᱟᱞᱮᱠᱟ ᱦᱩᱭᱩᱜ-ᱟ ᱟᱫᱚ ᱪᱟᱞᱟᱣ ᱫᱚ ᱵᱟᱝᱞᱤᱧ ᱪᱟᱞᱟᱣ ᱟᱠᱟᱱᱟ ᱟᱫᱚᱞᱤᱧ ᱢᱮᱱᱫᱟ ᱡᱩᱫᱤᱵᱤᱱ ᱞᱟᱹᱭᱟᱞᱤᱧ ᱠᱮᱭᱟ ᱡᱮ ᱚᱠᱟ ᱞᱮᱠᱟ ᱚᱸᱰᱮ ᱠᱷᱟᱱ ᱯᱟᱴᱟᱵᱤᱸᱫᱟᱹ ᱠᱚ ᱟᱵᱚ ᱯᱚᱨᱚᱵᱽ ᱵᱚᱱ ᱢᱟᱱᱟᱣᱮᱫ ᱠᱟᱱᱟ ᱥᱮᱠᱚ ᱢᱟᱱᱟᱣ ᱟᱹᱜᱩᱭᱮᱫ ᱛᱟᱵᱚᱱᱟ ᱯᱟᱹᱦᱤᱞ ᱦᱟᱯᱲᱟᱢ ᱠᱷᱚᱱ ᱦᱚᱸ ᱚᱠᱟ ᱞᱮᱠᱟ ᱚᱵᱚᱥᱛᱷᱟ ᱨᱮ ᱢᱮᱱᱟᱜ ᱟᱠᱟᱫ ᱢᱮᱱᱟᱜ ᱟᱠᱟᱫ ᱛᱟᱵᱚᱱᱟ ᱚᱠᱟ ᱞᱮᱠᱟ ᱵᱚᱱ ᱢᱟᱱᱟᱣ ᱮᱫᱟ ᱢᱟᱥᱮ ᱠᱟᱹᱡ ᱦᱩᱰᱤᱧ ᱢᱟᱪᱷᱟ ᱠᱟᱹᱡ ᱞᱟᱹᱭᱟᱞᱤᱧ ᱵᱤᱱ ᱮᱸᱰᱮ ᱠᱷᱟᱱ ᱚᱱᱟ ᱤᱫᱤ ᱠᱟᱛᱮᱫ ᱟᱹᱞᱤᱧ ᱦᱚᱸ ᱠᱟᱹᱡ ᱫᱷᱟᱨᱚᱱᱟ ᱦᱮᱡ ᱟᱹᱞᱤᱧᱟᱹ
ᱚᱸᱰᱮ ᱫᱚ ᱦᱩᱭᱩᱜ ᱠᱟᱱᱟ
ᱦᱩᱸ
ᱵᱟᱨ ᱫᱤᱱ ᱠᱚ ᱢᱟᱱᱟᱣᱟ ᱚᱱᱟ ᱯᱟᱴᱟᱵᱤᱸᱫᱟᱹ ᱯᱚᱨᱚᱵᱽ ᱫᱚ ᱛᱚ ᱯᱳᱭᱞᱳ ᱫᱤᱱ ᱫᱚ ᱯᱩᱡᱟᱹ ᱦᱩᱭᱩᱜ-ᱟ ᱥᱮ ᱫᱤᱠᱩᱣᱟᱜ ᱯᱚᱨᱚᱵᱽ ᱠᱚ ᱜᱮ ᱫᱤᱠᱩ ᱦᱚᱸᱠᱚ ᱪᱟᱞᱟᱜ-ᱟ ᱠᱮᱫᱤᱱ ᱯᱩᱡᱟᱹ ᱦᱩᱭᱩᱜ-ᱟ ᱛᱟᱨ ᱫᱚᱥᱟᱨ ᱦᱤᱞᱳᱜ ᱫᱚ ᱥᱟᱱᱛᱟᱲ ᱠᱚ ᱪᱟᱞᱟᱜ-ᱟ ᱥᱟᱱᱛᱟᱲ ᱟᱹᱰᱤ ᱥᱟᱺᱜᱤᱧ ᱥᱟᱺᱜᱤᱧ ᱠᱷᱚᱱ ᱥᱟᱱᱛᱟᱲ ᱠᱚ ᱦᱤᱡᱩᱜᱼᱟ ᱧᱮᱞ ᱞᱟᱹᱜᱤᱫ ᱟᱨ ᱚᱸᱰᱮ ᱫᱚ ᱵᱷᱳᱭᱨᱳᱵᱽ ᱵᱚᱸᱜᱟ ᱠᱚ ᱵᱚᱸᱜᱟ ᱟᱭᱟ
ᱟᱪᱪᱷᱟ ᱟᱪᱪᱷᱟ ᱟᱪᱪᱷᱟ ᱵᱷᱳᱭᱨᱳᱵᱽ ᱠᱚ ᱵᱚᱸᱜᱟ ᱟᱭᱟ ᱦᱮᱸ ᱵᱟᱝ
ᱦᱮᱸ ᱦᱮᱸ
ᱟᱪᱪᱷᱟ ᱟᱪᱪᱷᱟ ᱵᱟᱝ ᱟᱹᱰᱤ ᱢᱚᱸᱡᱽ ᱟᱨ ᱥᱟᱹᱨᱤ ᱜᱮ ᱡᱟᱦᱟᱸ ᱠᱚᱵᱤᱱ ᱞᱟᱹᱭ ᱠᱮᱫᱟ ᱚᱱᱟ ᱠᱚᱫᱚ ᱦᱚᱭᱛᱳ ᱟᱹᱞᱤᱧ ᱦᱚᱞᱤᱧ ᱟᱸᱡᱚᱢ ᱫᱚᱞᱤᱧ ᱟᱸᱡᱚᱢ ᱟᱠᱟᱫ ᱜᱮᱭᱟ ᱴᱩᱠ ᱴᱟᱠ ᱦᱚᱭᱛᱳ ᱟᱨ ᱟᱹᱵᱤᱱ ᱯᱩᱥᱴᱟᱹᱜ ᱜᱮᱭᱟ ᱠᱟᱛᱷᱟ ᱠᱚ ᱢᱤᱞᱟᱹᱣᱱᱟ ᱚᱱᱟ ᱠᱚ ᱥᱟᱞᱟᱜ ᱟᱫᱚ ᱞᱤᱧ ᱢᱮᱱᱫᱟ ᱚᱱᱮ ᱡᱟᱦᱟᱸ ᱵᱟᱨ ᱫᱤᱱ ᱱᱟᱠᱷᱟᱱ ᱯᱚᱨᱚᱵᱽ ᱦᱩᱭᱩᱜ ᱠᱟᱱ ᱫᱚ ᱚᱱᱟ ᱵᱟᱨᱫᱤᱱ ᱜᱮᱠᱤ ᱯᱟᱛᱟ ᱦᱩᱭᱩᱜ ᱠᱟᱱᱟ ᱥᱮ ᱚᱠᱟ ᱞᱮᱠᱟ ᱚᱱᱟ ᱫᱚ
ᱦᱮᱸ ᱵᱟᱨ ᱫᱤᱱ ᱜᱮ ᱦᱩᱭᱩᱜ ᱠᱟᱱᱟ ᱯᱳᱭᱞᱳ ᱫᱤᱱ ᱫᱚ ᱡᱮ ᱦᱤᱞᱳᱜ ᱠᱚ ᱯᱩᱡᱟᱹᱭᱮᱫᱟ ᱩᱱ ᱦᱤᱞᱳᱜ ᱫᱚ ᱫᱽᱠᱩᱣᱟᱜ ᱦᱩᱭᱩᱜ ᱠᱟᱱᱟ ᱠᱟᱱᱟ ᱛᱟᱨ ᱫᱚᱥᱟᱨ ᱦᱤᱞᱳᱜ ᱫᱚ ᱥᱟᱱᱛᱟᱲ ᱠᱚᱣᱟᱜ
ᱟᱪᱪᱷᱟ ᱟᱪᱪᱷᱟ ᱟᱪᱪᱷᱟ ᱚᱱᱟᱜᱮ ᱟᱞᱤᱧ ᱦᱚᱸ ᱢᱟᱡᱷᱮ ᱢᱟᱡᱷᱮ ᱠᱟ ᱢᱟᱡᱷᱮ ᱢᱟᱡᱷᱮ ᱟᱹᱞᱤᱧ ᱦᱚᱸ ᱦᱤᱫᱤᱡ ᱨᱮᱞᱤᱧ ᱛᱟᱦᱮᱸᱱᱟ ᱡᱮ ᱚᱸᱰᱮ ᱵᱚᱸᱜᱟᱭ ᱢᱟᱱᱮ ᱚᱸᱰᱮ ᱵᱚᱱ ᱵᱚᱸᱜᱟᱣᱟᱭ ᱠᱟᱱᱟ ᱠᱚ ᱚᱠᱚᱭ ᱟᱫᱚ ᱡᱚᱠᱷᱚᱱ ᱵᱷᱳᱭᱨᱳᱵᱽ ᱵᱚᱸᱜᱟ ᱞᱤᱧ ᱟᱸᱡᱚᱢᱟ ᱟᱫᱚ ᱞᱤᱧ ᱢᱚᱱᱮᱭᱟ ᱯᱟᱞᱮ ᱥᱟᱱᱛᱟᱲᱟᱜ ᱠᱟᱱᱟ ᱥᱮ ᱫᱤᱠᱩᱣᱟᱜ ᱠᱟᱱᱟ ᱟᱹᱞᱤᱧ ᱜᱮ ᱵᱟᱞᱤᱧ ᱵᱩᱡᱽ ᱫᱟᱲᱮᱭᱟᱜᱼᱟ ᱡᱟᱭᱦᱳᱠ ᱠᱟᱛᱷᱟ ᱠᱟᱱ ᱜᱮᱭᱟ ᱟᱫᱚ ᱵᱟᱠᱷᱟᱱ ᱟᱹᱵᱤᱱ ᱫᱚ ᱛᱤᱱ ᱫᱷᱟᱣ ᱵᱤᱱ ᱪᱟᱞᱟᱣᱟ
ᱪᱟᱞᱟᱣ ᱠᱟᱱᱟᱞᱤᱧ ᱯᱩᱱ ᱫᱷᱟᱣ
ᱵᱟᱝ ᱟᱹᱰᱤᱟᱰᱤ ᱵᱟᱨᱛᱮ ᱟᱹᱰᱤ ᱟᱹᱰᱤ ᱵᱟᱨ ᱵᱤᱱᱟᱜ ᱟᱹᱰᱤᱵᱟᱨ ᱵᱤᱱ ᱵᱟᱜᱟᱣᱟ
ᱦᱮᱸ ᱪᱟᱞᱟᱣ ᱟᱠᱟᱱ ᱜᱮᱭᱟ ᱞᱤᱧ ᱟᱹᱵᱤᱱ ᱜᱮ ᱦᱤᱡᱩᱜ ᱵᱤᱱ ᱧᱮᱞ ᱠᱟᱜ ᱵᱤᱱ ᱟ ᱜᱚᱴᱟ ᱜᱚᱴᱟ ᱨᱤᱱ ᱦᱚᱲ ᱠᱚ ᱦᱤᱡᱩᱜ ᱜᱮᱭᱟ ᱛᱚ ᱥᱟᱺᱜᱤᱧ ᱥᱟᱺᱜᱤᱧ ᱨᱤᱱ ᱟᱹᱵᱤᱱ ᱦᱚᱸ ᱧᱮᱞ ᱠᱟᱜ ᱵᱤᱱ
ᱴᱷᱤᱠ ᱴᱷᱤᱠ ᱴᱷᱤᱠ ᱴᱷᱤᱠ ᱪᱟᱞᱟᱣ ᱨᱮᱱᱟᱜ ᱤᱪ ᱪᱷᱟᱹ ᱢᱟ ᱢᱮᱱᱟᱜ ᱜᱮᱭᱟ ᱟᱫᱚ ᱡᱟᱭᱦᱚ ᱟᱹᱵᱤᱱ ᱵᱤᱱ ᱥᱩᱨ ᱥᱩᱯᱩᱨ ᱨᱮᱱ ᱵᱤᱱ ᱢᱮᱛᱟᱜ ᱞᱤᱧᱟᱹ ᱟᱹᱰᱤ ᱡᱚᱨᱚᱠ ᱠᱩᱥᱤ ᱞᱤᱧ ᱟᱹᱭᱠᱟᱹᱣ ᱞᱤᱧ ᱵᱩᱡᱷᱟᱹᱣ ᱠᱮᱫᱟ ᱠᱮᱫᱟ ᱦᱚ ᱟᱫᱚ ᱟᱯᱮ ᱫᱚ ᱚᱸᱰᱮ ᱠᱷᱚᱱ ᱫᱚ ᱪᱮᱫ ᱛᱮᱯᱮ ᱪᱟᱞᱟᱜ ᱜᱮᱭᱟ ᱜᱟᱹᱰᱤ ᱛᱮᱯᱮ ᱪᱟᱞᱟᱜ ᱜᱮᱭᱟ ᱥᱮ ᱚᱱᱠᱟ ᱡᱟᱦᱟᱱᱟᱜ ᱟᱪ ᱪᱷᱟ ᱟᱪ ᱪᱷᱟ ᱪᱷᱟ ᱛᱟᱦᱚᱞᱮ ᱚᱸᱰᱮ ᱠᱷᱚᱱ ᱫᱚ ᱥᱟᱺᱜᱤᱧ ᱜᱮᱭᱟ ᱵᱟᱝ
ᱦᱮᱸ ᱠᱟᱹᱴᱤᱡ ᱥᱟᱺᱜᱤᱧ ᱧᱚᱜ ᱜᱮᱭᱟ
ᱟᱪ ᱪᱷᱟ ᱟᱪ ᱪᱷᱟ ᱵᱟᱝ ᱟᱹᱰᱤ ᱢᱚᱡ ᱟᱫᱚᱞᱤᱧ ᱦᱮᱡᱼᱟ ᱟᱹᱰᱤ ᱫᱚᱢᱮ ᱜᱟᱹᱰᱤ ᱠᱚ ᱛᱟᱦᱮᱸᱱᱟ ᱜᱟᱹᱰᱤ ᱠᱚᱦᱚᱸ ᱟᱹᱰᱤ ᱡᱷᱟᱹᱞ ᱨᱮ ᱛᱮᱸᱜᱳ ᱦᱚᱴᱚ ᱠᱟᱜ ᱦᱩᱭᱩᱜᱼᱟ ᱚᱱᱠᱟ
ᱦᱮᱸ ᱦᱮᱸ ᱦᱮᱸ ᱚᱱᱠᱟ ᱜᱮ ᱚᱸᱰᱮ ᱫᱚ ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜ ᱜᱮᱭᱟ ᱟᱹᱰᱤ ᱥᱟᱺᱜᱤᱧ ᱵᱚᱨᱫᱷᱚᱢᱟᱱ ᱟᱱᱛᱮ ᱵᱤᱨᱨᱵᱷᱩᱢ ᱢᱩᱨᱥᱤᱫᱟᱵᱟᱫᱽ ᱜᱚᱴᱟ ᱨᱮᱱ ᱦᱚᱲ ᱠᱚ ᱦᱤᱡᱩᱜ ᱜᱮᱭᱟ ᱟᱹᱰᱤ ᱥᱟᱺᱜᱤᱧ ᱥᱟᱺᱜᱤᱧ ᱨᱮᱱ ᱛᱟᱦᱚᱞᱮ ᱛᱚᱵᱮ ᱵᱷᱤᱲ ᱛᱚ ᱦᱚᱲ ᱫᱚᱠᱚ ᱦᱩᱭᱩᱜ ᱜᱮᱭᱟ
ᱦᱮᱸ ᱦᱮᱸ ᱛᱟᱞᱮ ᱛᱚ ᱟᱵᱟᱨ ᱩᱱᱠᱩ ᱦᱚᱸᱛᱚ ᱚᱠᱟᱨᱮ ᱢᱟᱱᱮ ᱚᱠᱟ ᱨᱮᱠᱚ ᱢᱟᱱᱮ ᱜᱟᱹᱰᱤ ᱜᱷᱚᱲᱟ ᱫᱚ ᱯᱮᱨᱮᱡᱚᱜ ᱜᱮᱭᱟ ᱦᱮᱸ ᱵᱟᱝ
ᱦᱚᱭ ᱦᱚᱭ
ᱟᱫᱚ ᱞᱤᱧ ᱟᱸᱡᱚᱢ ᱟᱠᱟᱫ ᱛᱟᱦᱮᱸᱫ ᱛᱮᱦᱮᱧ ᱠᱷᱚᱱᱟᱜ ᱦᱚᱭᱛᱚ ᱯᱟᱸᱪ ᱪᱷᱚ ᱵᱚᱪᱷᱚᱨ ᱞᱟᱦᱟ ᱛᱮᱫᱚ ᱚᱱᱟ ᱯᱟᱛᱟ ᱡᱟᱦᱟᱸ ᱯᱟᱛᱟ ᱴᱟᱺᱰᱤ ᱛᱟᱦᱮᱸ ᱠᱟᱱᱟ ᱚᱸᱰᱮ ᱜᱟᱹᱰᱤ ᱠᱚ ᱵᱟᱝᱠᱚ ᱵᱟᱝᱠᱚ ᱤᱫᱤ ᱦᱚᱪᱚ ᱟᱠᱚ ᱛᱟᱦᱮᱸᱫ ᱟᱫᱚ ᱱᱮᱛᱟᱨ ᱫᱚ ᱚᱱᱟ ᱯᱟᱛᱟ ᱴᱟᱺᱰᱤ ᱨᱮᱦᱚᱸ ᱜᱟᱹᱰᱤ ᱠᱚ ᱫᱚᱦᱚᱭᱮᱫᱟ ᱥᱮ ᱚᱠᱟ ᱞᱮᱠᱟ
ᱦᱮᱸ ᱜᱟᱹᱲᱤ ᱠᱚ ᱵᱟᱝ ᱛᱟᱨᱯᱚᱨ ᱡᱟᱦᱟᱸᱭ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜᱼᱟ ᱞᱟᱦᱟ ᱫᱤᱱ ᱨᱮᱠᱚ ᱦᱮᱡ ᱠᱚᱜᱼᱟ ᱵᱟᱥ ᱠᱚ ᱛᱮᱠᱚ ᱦᱤᱡᱩᱜᱼᱟ ᱚᱱᱟ ᱵᱟᱥ ᱫᱚ ᱵᱚᱞᱚᱱᱟ
ᱟᱡ ᱟᱪ ᱪᱷᱟ ᱟᱪ ᱪᱷᱟ ᱟᱪ ᱪᱷᱟ ᱟᱪ ᱪᱷᱟ ᱚ ᱚᱱᱠᱟᱱ ᱵᱮᱯᱟᱨ ᱵᱟᱝ
ᱦᱮᱸ
ᱟᱫᱚ ᱠᱷᱟᱱ ᱞᱟᱦᱟ ᱫᱤᱱ ᱵᱚᱞᱛᱮ ᱡᱟᱦᱟᱸ ᱢᱮᱱ ᱫᱟᱵᱤᱱ ᱞᱟᱹᱭ ᱫᱟ ᱡᱮᱫᱤᱱ ᱡᱮᱫᱤᱱ ᱠᱚ ᱵᱚᱸᱜᱟ ᱵᱩᱨᱩᱭ ᱫᱟ ᱥᱮ ᱪᱮᱫ ᱩᱱ ᱫᱚ
ᱦᱚᱭ
ᱟᱪ ᱪᱷᱟ ᱟᱪ ᱪᱷᱟ ᱟᱫᱚ ᱛᱟᱦᱚᱞᱮ ᱡᱮ ᱦᱤᱞᱚᱜ ᱠᱚ ᱵᱚᱸᱜᱟᱼᱵᱩᱨᱩ ᱮᱫ ᱫᱚ ᱟᱫᱚ ᱩᱱ ᱦᱤᱞᱚᱜ ᱦᱚᱸ ᱚᱱᱟ ᱡᱟᱦᱟᱸ ᱮᱱᱮᱡ ᱢᱮᱱᱫᱚ ᱯᱟᱛᱟ ᱮᱱᱮᱡ ᱦᱩᱭᱩᱜᱼᱟ
ᱦᱮᱸ ᱦᱩᱭᱩᱜ ᱦᱚᱭ ᱚᱱᱠᱟ ᱫᱚ ᱵᱟᱝ ᱦᱩᱭᱩᱜᱼᱟ ᱦᱚᱭ ᱛᱚ ᱡᱮ ᱛᱟᱨ ᱯᱚᱨᱮ ᱫᱤᱱ ᱪᱮᱫ ᱠᱟ ᱦᱩᱭᱩᱜᱼᱟ ᱚᱱᱠᱟ ᱫᱚ ᱵᱟᱝ ᱦᱩᱭᱩᱜᱼᱟ ᱯᱩᱡᱟᱹ ᱠᱚ ᱦᱩᱭᱩᱜ ᱟᱛᱚ ᱛᱟᱦᱚᱞᱮ ᱚᱱᱠᱟ ᱮᱱᱮᱡ ᱫᱚ ᱜᱮᱭᱟ ᱚᱱᱟ ᱫᱷᱟᱨᱮ ᱯᱟᱥᱮᱱ ᱦᱚᱲ ᱠᱚ ᱯᱩᱡᱟᱹ ᱮᱢ ᱠᱚ ᱪᱟᱞᱟᱜᱼᱟ ᱛᱟᱦᱚᱞᱮ ᱮᱱᱮᱡ ᱫᱚᱠᱚ ᱮᱱᱮᱡ ᱜᱮᱭᱟ ᱠᱚᱢ ᱜᱮ
ᱟᱪ ᱪᱷᱟ ᱟᱪ ᱪᱷᱟ ᱟᱨ ᱦᱚᱭᱛᱚ ᱥᱤᱧ ᱵᱮᱲᱟ ᱫᱚ ᱦᱚᱪᱮ ᱯᱟᱪᱮᱫ ᱵᱟᱝ ᱨᱮᱦᱚᱸ ᱧᱤᱫᱟᱹ ᱵᱮᱲᱟ ᱥᱮ ᱡᱟᱦᱟᱸᱭ ᱥᱟᱺᱜᱤᱧ ᱥᱟᱺᱜᱤᱧ ᱦᱚᱲ ᱠᱚ ᱛᱟᱸᱦᱮᱱᱟ ᱛᱟᱦᱮᱞᱮ ᱠᱩ ᱫᱚᱠᱚ ᱮᱱᱮᱡᱮᱫ
ᱦᱚᱭ ᱦᱚᱭ ᱦᱚᱭ
ᱟᱪ ᱪᱷᱟ ᱟᱪ ᱪᱷᱟ ᱛᱟᱦᱚᱞᱮ ᱚᱸᱰᱮ ᱚᱸᱰᱮ ᱟᱹᱵᱤᱱ ᱫᱚ ᱦᱚᱭᱛᱚ ᱵᱤᱱ ᱪᱟᱞᱟᱣ ᱠᱟᱱᱟ ᱛᱟᱦᱚᱞᱮ ᱚᱸᱰᱮ ᱱᱟᱜ ᱢᱟᱱᱮ ᱚᱸᱰᱮ ᱡᱮ ᱦᱚᱲ ᱠᱚ ᱪᱟᱞᱟᱜ ᱠᱟᱱ ᱛᱟᱵᱚᱱᱟ ᱨᱟᱹᱥᱠᱟᱹ ᱡᱚᱝ ᱜᱮ ᱥᱮ ᱪᱮᱫ ᱠᱟ
ᱦᱮᱸ ᱨᱟᱹᱥᱠᱟᱹ ᱡᱚᱝ ᱜᱮ
ᱟᱪ ᱪᱷᱟ ᱟᱪ ᱪᱷᱟ ᱮᱠᱫᱚᱢ ᱥᱟᱹᱨᱤ ᱠᱟᱛᱷᱟ ᱛᱟᱨ ᱯᱚᱨᱮ ᱚᱱᱟ ᱥᱟᱶᱛᱮ ᱱᱚᱜᱼᱚᱭ ᱫᱤᱥᱚᱢ ᱫᱤᱥᱚᱢ ᱦᱚᱲ ᱠᱚ ᱪᱟᱞᱟᱜ ᱠᱟᱱᱟ ᱦᱚᱲ ᱠᱚ ᱥᱟᱞᱟᱜ ᱩᱯᱨᱩᱢ ᱦᱮᱸ
ᱦᱚᱲ ᱠᱚ ᱥᱟᱣ ᱩᱯᱨᱩᱢ ᱧᱮᱯᱮᱞ ᱦᱚᱭ
ᱴᱷᱤᱠ ᱴᱷᱤᱠ ᱴᱷᱤᱠ ᱴᱷᱤᱠ ᱛᱟᱦᱚᱞᱮ ᱚᱸᱰᱮ ᱪᱮᱫᱠᱟ ᱟᱵᱚ ᱥᱟᱶᱛᱟ ᱨᱮᱱᱟᱜ ᱡᱟᱦᱟᱸ ᱞᱟᱹᱭ ᱞᱟᱠᱪᱟᱨ ᱠᱚᱨᱮᱱᱟᱜ ᱡᱤᱱᱤᱥ ᱠᱚ ᱪᱮᱫ ᱠᱚ ᱧᱟᱢᱚᱜ ᱚᱸᱰᱮ
ᱡᱷᱚᱛᱚ ᱜᱮ ᱧᱟᱢᱚᱜᱼᱟ
ᱡᱮᱢᱚᱱ ᱠᱟᱹᱡ ᱞᱟᱹᱭᱟᱜ ᱵᱤᱱ
ᱛᱤᱨᱤᱭᱳ ᱵᱟᱱᱟᱢ
ᱟᱪᱪᱷᱟ
ᱥᱟᱱᱛᱟᱲ ᱠᱚᱣᱟᱜ ᱯᱩᱛᱷᱤ ᱯᱚᱛᱚᱵ ᱡᱷᱚᱛᱚ ᱜᱮ ᱧᱟᱢᱚᱜᱼᱟ
ᱛᱟᱯᱚᱛᱮ ᱱᱚᱣᱟ ᱡᱮᱢᱚᱱ ᱯᱟᱹᱧᱪᱤ ᱜᱮᱸᱫᱟᱜ ᱯᱟᱹᱧᱪᱤ ᱫᱷᱩᱛᱤ
ᱦᱮᱸ ᱚᱱᱟ ᱠᱚᱦᱚᱸ ᱧᱟᱢᱚᱜᱼᱟ
ᱟᱪ ᱪᱷᱟ ᱟᱪ ᱪᱷᱟ ᱟᱸᱡᱚᱢ ᱟᱠᱟᱫᱟᱞᱤᱧ ᱚᱸᱰᱮ ᱚᱸᱰᱮ ᱯᱟᱛᱲᱟ ᱯᱤᱴᱷᱟᱹ ᱧᱟᱢᱚᱜᱼᱟ ᱥᱩᱠᱨᱤ ᱯᱤᱴᱷᱟᱹ ᱡᱤᱞ
ᱦᱮᱸ ᱧᱟᱢᱚᱜᱼᱟ
ᱵᱟ ᱛᱟᱦᱚᱞᱮ ᱛᱚ ᱟᱹᱰᱤ ᱟᱹᱰᱤ ᱢᱚᱸᱡ ᱛᱟᱦᱚᱞᱮ ᱛᱚ ᱦᱮᱸ
ᱦᱮᱸ ᱟᱹᱰᱤ ᱢᱚᱡ ᱜᱮ
ᱟᱞᱮ ᱫᱚ ᱱᱟᱢᱟᱞ ᱫᱤᱥᱚᱢ ᱦᱚᱲ ᱵᱟᱞᱮ ᱡᱚᱢ ᱵᱟᱲᱟ ᱠᱟᱫᱟ ᱮᱸᱰᱮᱠᱷᱟᱱ ᱪᱟᱞᱟᱣ ᱞᱮᱱ ᱠᱷᱟᱱ ᱟᱞᱮ ᱦᱚᱞᱮ ᱡᱚᱢᱟ ᱦᱮᱸ ᱵᱟᱝ
ᱦᱮᱸ ᱚᱱᱛᱮ ᱟᱯᱮ ᱫᱤᱥᱚᱢ ᱠᱷᱚᱱᱟᱜ ᱫᱚᱢᱮᱠᱚ ᱦᱤᱡᱩᱜ ᱜᱮᱭᱟ ᱛᱚ᱾
ᱟᱪᱪᱷᱟ‍! ᱦᱮᱸ ᱧᱮᱞ ᱫᱚ ᱧᱮᱞ ᱫᱚ ᱤᱪᱪᱷᱟᱹ ᱧᱮᱞ ᱨᱮᱱᱟᱜ ᱫᱚ ᱤᱪᱪᱷᱟᱹ ᱢᱮᱱᱟᱜ ᱟᱠᱟᱫ ᱜᱮᱭᱟ, ᱟᱫᱚ ᱵᱟᱠᱷᱟᱱᱹᱹ
ᱦᱮ
ᱱᱚᱝᱠᱟ ᱚᱠᱛᱚ ᱦᱚᱸ ᱵᱟᱹᱞᱤᱧ ᱧᱟᱢᱟ ᱟᱫᱚ ᱛᱟᱦᱚᱞᱮ ᱟᱹᱞᱤᱧ ᱦᱚᱸ ᱠᱟᱹᱢᱤ ᱵᱮᱥᱛᱚ ᱞᱤᱧ ᱛᱟᱸᱦᱮᱱᱟ ᱛᱟᱦᱚᱞᱮ ᱟᱫᱚ ᱤᱪᱪᱷᱟᱹ ᱢᱟ ᱫᱚᱢᱮ ᱢᱮᱱᱟᱜᱼᱟ ᱪᱟᱞᱟᱣ ᱨᱮᱱᱟᱜ ᱢᱟ ᱢᱮᱱ ᱠᱷᱟᱱ ᱚᱱᱮ ᱠᱟᱛᱷᱟ ᱨᱮᱜᱮ ᱢᱮᱱᱟᱜᱼᱟ ᱞᱟᱦᱟ ᱠᱷᱚᱱᱮᱢ ᱱᱮᱰᱟ ᱜᱚᱴᱟ ᱠᱟᱜᱼᱟ ᱚᱠᱛᱚ ᱜᱮ ᱵᱟᱝ ᱦᱩᱡᱩᱜᱼᱟ ᱦᱮᱸ ᱵᱟᱝ
ᱦᱮᱸ ᱦᱮᱸ
ᱴᱷᱤᱠ ᱴᱷᱤᱠ ᱟᱫᱚ ᱞᱤᱧ ᱢᱮᱱᱫᱟ ᱡᱮᱢᱚᱱ ᱮᱸᱜ ᱛᱟᱦᱚᱞᱮ ᱚᱸᱰᱮᱱᱟᱜ ᱡᱟᱦᱟᱱᱟᱜ ᱡᱤᱱᱤᱥ ᱠᱚᱨᱮᱱᱟᱜ ᱟᱨ ᱫᱟᱢ ᱠᱚᱫᱚ ᱵᱟᱹᱲᱛᱤ ᱵᱟᱹᱲᱛᱤ ᱜᱮᱥᱮ ᱚᱱᱠᱟ ᱜᱮ ᱠᱚᱢ ᱠᱚᱢ ᱜᱮ
ᱦᱮᱸ ᱡᱮ ᱡᱮᱢᱚᱱ ᱠᱚ ᱟᱹᱠᱷᱨᱤᱧᱟ ᱠᱤᱪᱷᱩ ᱦᱚᱲ ᱫᱚ ᱵᱮᱥᱤ ᱠᱚᱦᱚᱸ ᱟᱨ ᱠᱤᱪᱷᱩ ᱫᱚ ᱚᱱᱠᱟ ᱦᱚᱸ ᱦᱩᱭᱩᱜ ᱜᱮᱭᱟ
ᱟᱪᱪᱷᱟ ᱟᱪᱪᱷᱟ ᱵᱟᱜ ᱟᱹᱰᱤ ᱢᱚᱸᱡᱽ ᱟᱹᱰᱤ ᱢᱚᱸᱡᱽ, ᱛᱟᱦᱚᱞᱮ ᱮᱠᱷᱟᱱ ᱛᱟᱦᱚᱞᱮ ᱪᱟᱞᱟᱜ ᱫᱚ ᱦᱩᱭᱩᱜ ᱜᱮᱭᱟ ᱦᱮᱸ ᱵᱟᱝ ᱦᱮᱸ᱾
ᱦᱮᱸ,
ᱴᱷᱤᱠ ᱴᱷᱤᱠ, ᱴᱷᱤᱠ ᱴᱷᱤᱠ ᱛᱟᱦᱚᱞᱮ ᱟᱫᱚ ᱡᱮ ᱦᱤᱞᱳᱜ ᱯᱳᱭᱞᱳ ᱫᱤᱱ ᱫᱚ ᱦᱚᱭᱛᱳ ᱚᱱᱠᱟ ᱧᱤᱫᱟᱹ ᱵᱟᱲᱟ ᱠᱚᱟᱜ ᱠᱷᱟᱱ ᱠᱚ ᱮᱱᱮᱡ ᱟᱸᱜᱟᱭᱟ ᱮᱱᱮᱡ ᱟᱸᱜᱟᱭᱟᱠᱚ ᱥᱮ ᱧᱤᱫᱟᱹ ᱫᱚ ᱵᱟᱠᱚ ᱮᱱᱮᱡ ᱟᱸᱜᱟᱭᱟ ᱚᱠᱟᱞᱮᱠᱟ᱾
ᱦᱟᱜ ᱠᱷᱟᱱ ᱚᱱᱟ ᱫᱚ ᱵᱟᱞᱤᱧ ᱤᱫᱤ ᱫᱟᱲᱮᱭᱟᱜ ᱠᱟᱱᱟᱞᱤᱧ ᱦᱚᱸ ᱟᱹᱭᱩᱵ ᱫᱚ ᱵᱟᱹᱞᱤᱧ ᱪᱟᱞᱟᱣ ᱠᱟᱱᱟ ᱛᱚ ᱞᱟᱦᱟ ᱫᱤᱱ ᱛᱚ᱾ ᱮᱱᱮᱡ ᱟᱸᱜᱟᱭᱟᱠᱚ ᱥᱮ ᱪᱮᱫᱠᱟ ᱠᱚ ᱮᱱᱮᱡᱟ ᱵᱟᱞᱤᱧ ᱞᱟᱹᱭ ᱫᱟᱲᱮᱜ ᱠᱟᱱᱟ
ᱟᱫᱚ ᱫᱚᱥᱟᱨ ᱫᱤᱱ ᱫᱚ ᱫᱚᱥᱟᱨ ᱫᱤᱱ ᱡᱟᱦᱟᱸᱴᱟᱜ ᱦᱩᱭᱩᱜ ᱫᱚ
ᱦᱮᱸ ᱫᱚᱥᱟᱨ ᱫᱤᱱ ᱫᱚ ᱥᱟᱨᱟ ᱠᱷᱚᱱ ᱠᱚ ᱮᱱᱮᱡᱟ᱾
ᱟᱪᱪᱷᱟ ᱟᱪᱪᱷᱟ ᱟᱨᱞᱤᱧ ᱟᱸᱡᱚᱢ ᱟᱠᱟᱫ ᱥᱮ ᱧᱤᱫᱟᱹ ᱵᱮᱲᱟ ᱫᱚ, ᱦᱮᱸ ᱞᱟᱹᱭᱵᱤᱱ ᱢᱟ
ᱦᱮᱸ ᱪᱮᱫ ᱵᱮᱱ ᱞᱮᱫᱟ
ᱞᱟᱹᱭ ᱫᱟᱞᱤᱧ ᱫᱚᱥᱟᱨ ᱫᱤᱱ ᱫᱚ ᱟᱸᱡᱚᱢ ᱟᱠᱟᱫᱟᱞᱤᱧ ᱥᱮ ᱪᱮᱫᱠᱟ ᱦᱚᱳᱭᱛᱳ ᱛᱟᱨᱟᱥᱤᱧ ᱫᱷᱟᱹᱵᱤᱡ ᱠᱚ ᱮᱱᱮᱡ ᱠᱮᱫ ᱜᱮ ᱛᱟᱯᱚᱛᱮ ᱡᱟᱛᱨᱟ ᱦᱩᱭᱩᱜᱼᱟ ᱥᱮ ᱪᱮᱫᱠᱟ ᱚᱸᱰᱮ
ᱦᱮᱸ ᱦᱮᱸ ᱦᱮᱸ ᱦᱮᱸ
ᱡᱟᱛᱨᱟ ᱦᱩᱭᱩᱜ ᱜᱮᱭᱟ
ᱦᱮᱸ ᱦᱩᱭᱩᱜᱼᱟ
ᱟᱪᱪᱷᱟ ᱟᱪᱪᱷᱟ ᱵᱟᱝ ᱟᱨ ᱡᱟᱛᱨᱟ ᱫᱚ ᱟᱸᱡᱚᱢ ᱫᱟᱞᱤᱧ ᱵᱟᱨ ᱴᱷᱮᱱ ᱦᱩᱭᱩᱜᱼᱟ ᱚᱠᱟ ᱴᱷᱮᱱ ᱦᱩᱭᱩᱜᱼᱟ ᱛᱮ ᱟᱨ ᱵᱟᱨ ᱴᱷᱮᱱ ᱫᱚ
ᱵᱟᱨ ᱴᱷᱮᱱ ᱵᱚᱞᱛᱮ ᱚᱸᱰᱮ ᱦᱩᱭᱩᱜᱼᱟ ᱟᱨ ᱚᱱᱟ ᱥᱩᱨ ᱨᱮᱜᱮ ᱥᱤᱞᱫᱟᱹ ᱨᱮ ᱡᱟᱦᱟᱸᱵᱤᱱ ᱞᱟᱹᱭ ᱠᱮᱫ ᱫᱚ ᱦᱩᱭᱩᱜ ᱜᱮᱭᱟ
ᱟᱪᱷᱟ ᱟᱪᱷᱟ ᱟᱪᱷᱟ ᱚ ᱵᱟᱨ ᱴᱷᱮᱱ ᱦᱩᱭᱩᱜᱼᱟ ᱵᱟᱝ
ᱦᱮᱸ
ᱟᱫᱚ ᱧᱮᱞ ᱞᱮᱠᱟ ᱯᱟᱹᱦᱤᱞᱳᱜ ᱦᱚᱲ ᱛᱚ ᱦᱚᱭᱛᱚ ᱦᱚᱲ ᱛᱠᱚ ᱧᱮᱞ ᱛᱟᱦᱮᱸᱫ
ᱦᱮᱸ
ᱚ ᱦᱚᱲ ᱠᱚ ᱧᱮᱞ ᱛᱟᱦᱮᱸᱫᱼᱟ ᱡᱟ ᱡᱟᱛᱨᱟ ᱟᱫᱚ ᱱᱮᱛᱟᱨ ᱫᱚ ᱦᱚᱭᱛᱳ ᱚᱱᱠᱟ ᱫᱚ ᱵᱟᱝᱠᱚ ᱧᱮᱞ ᱮᱫᱟ ᱦᱮᱸ ᱵᱟᱝ
ᱦᱮᱸ ᱚᱱᱠᱟ ᱫᱚ ᱵᱟᱝ ᱠᱚᱢ ᱮᱢ ᱠᱟᱫᱟ ᱠᱚ ᱞᱟᱦᱟ ᱠᱷᱚᱱᱟᱜ ᱫᱚ
ᱴᱷᱤᱠ ᱴᱷᱤᱠ ᱴᱷᱤᱠ ᱟᱵᱤᱱ ᱵᱤᱱ ᱧᱮᱞ ᱵᱟᱲᱟ ᱟᱠᱟᱫᱭᱟ ᱡᱟᱛᱲᱟ
ᱵᱟᱝ ᱜᱮ ᱡᱚᱛᱚ ᱫᱚ ᱵᱟᱹᱞᱤᱧ ᱧᱮᱞ ᱟᱠᱟᱫᱟ
ᱦᱮᱸ ᱟᱪᱪᱷᱟ ᱟᱪᱪᱷᱟ ᱟᱪᱪᱷᱟ ᱵᱟᱝ ᱟᱥᱚᱞᱮ ᱞᱮ ᱠᱮᱫᱟᱵᱤᱱ ᱛᱚ ᱪᱟᱞᱟᱣ ᱠᱟᱱᱟ ᱵᱤᱱ ᱟᱫᱚ ᱯᱟᱪᱮᱫ ᱜᱮᱵᱤᱱ ᱧᱮᱞ ᱟᱠᱟᱫ ᱜᱮᱭᱟ ᱛᱮ ᱜᱮ ᱛᱤᱧ ᱞᱮ
ᱦᱮᱸ ᱪᱟᱞᱟᱣ ᱫᱚ ᱦᱩᱭ ᱠᱟᱱ ᱜᱮᱭᱟ ᱫᱷᱤᱡ ᱫᱚ ᱵᱟᱝ
ᱟᱪᱪᱷᱟ ᱟᱪᱪᱷᱟ ᱟᱨ ᱡᱟᱛᱨᱟ ᱧᱮᱞ ᱦᱚᱸ ᱧᱮᱞ ᱵᱤᱱ ᱫᱚᱢᱮ ᱠᱚᱥᱴᱚᱜᱣᱟ ᱧᱤᱫᱟᱹ ᱵᱮᱸᱜᱮᱫ ᱢᱤᱫᱴᱮᱱ ᱦᱮᱸ ᱵᱟᱝ ᱦᱮᱸ
ᱦᱩᱸ ᱦᱩᱸ ᱦᱩᱸ
ᱴᱷᱤᱠ ᱴᱷᱤᱠ ᱴᱷᱤᱠ ᱤᱧᱦᱚᱸ ᱢᱤᱫ ᱫᱷᱟᱣ ᱨᱮᱱᱟᱜ ᱤᱪᱪᱟᱹ ᱛᱟᱦᱮ ᱠᱟᱱᱟ ᱩᱱᱫᱚ ᱮᱠᱷᱟᱱ ᱢᱤᱫᱴᱮᱱ ᱡᱟᱛᱨᱟ ᱦᱩᱭᱩᱜ ᱠᱟᱱ ᱛᱟᱦᱮᱸᱫ ᱯᱟᱛᱟᱵᱤᱸᱰᱟᱹ ᱨᱮᱜᱮ ᱧᱮᱞᱫᱟᱹᱧ ᱯᱟᱴᱟ ᱵᱤᱸᱫᱟᱹ ᱨᱮ ᱪᱮᱫ ᱠᱟ ᱜᱤᱫᱤ ᱠᱚ ᱢᱮᱞᱮ‌ ᱢᱮᱞᱮᱜ ᱠᱟᱱᱟ ᱚᱱᱠᱟ ᱢᱤᱫᱴᱟᱱ ᱡᱟᱛᱨᱟ ᱛᱟᱦᱮᱸ ᱠᱟᱱᱟ ᱛᱚ ᱟᱞᱤᱧ‌ ᱦᱚᱸ ᱧᱮᱞᱼᱼ ᱨᱮᱱᱟᱜ ᱫᱚᱢᱮ ᱤᱪᱷᱟᱹ ᱛᱟᱦᱮᱸ ᱠᱟᱱᱟ ᱟᱫᱚ ᱟᱞᱤᱧ ᱦᱚᱸ ᱵᱟᱞᱤᱧ ᱪᱟᱞᱟ ᱫᱟᱲᱮᱭᱟᱫᱟ ᱩᱱ ᱡᱚᱠᱷᱚᱡ ᱦᱮᱸ ᱵᱟᱝᱼᱼ
ᱟᱪᱷᱟ
ᱵᱟᱝᱞᱤᱧ ᱧᱮᱞ ᱟᱠᱟᱫᱟ ᱫᱚᱢᱮ ᱫᱚ ᱾ ᱦᱮᱸ ᱥᱮ ᱪᱮᱫ? ᱟᱪᱷᱟ ᱟᱪᱷᱟ ᱟᱷᱟ ᱛᱟᱞᱮ ᱛᱟᱞᱮ ᱨᱟᱹᱥᱠᱟᱹ ᱫᱚ ᱟᱹᱰᱤ ᱡᱳᱨᱜᱮ ᱦᱩᱭᱩᱜᱼᱟ᱾ ᱦᱮᱸ ᱵᱟᱝ?
ᱦᱮᱸ
ᱴᱷᱤᱠ ᱴᱷᱤᱠ ᱴᱷᱤᱠ ᱴᱷᱤᱠ ᱟᱨ ᱛᱟᱦᱚᱞᱮ ᱡᱮ ᱥᱟᱺᱜᱤᱧ ᱨᱮᱱ ᱦᱚᱲ ᱠᱚ ᱟᱛᱟᱦᱞᱮ ᱡᱮ ᱥᱟᱹᱜᱤᱧ ᱨᱮᱱ ᱦᱚᱲ ᱠᱚ ᱱᱩᱠᱩ ᱫᱚ ᱤᱥᱤᱱ ᱵᱟᱥᱟᱝ ᱟ ᱰᱮ ᱠᱚ ᱤᱥᱤᱱ ᱵᱟᱥᱟᱝ ᱟ ᱥᱮ ᱪᱮᱫ ᱚᱠᱟᱮ ᱞᱮᱠᱟ ᱚᱸᱰᱮ ᱫᱚ?
ᱦᱮᱸ ᱚᱸᱰᱮ ᱜᱮᱠᱚᱭ ᱤᱥᱤᱝ ᱵᱟᱥᱟᱝ ᱟ
ᱵᱟ ᱵᱟ ᱵᱟ ᱟᱹᱰᱤ ᱢᱚᱡᱽ ᱦᱩ ᱟᱪᱷᱟ ᱟᱪᱷᱟ ᱚᱱᱟ ᱫᱚ ᱛᱤᱱ ᱢᱟᱨᱟᱝ ᱡᱟᱭᱜᱟᱛᱮ ᱦᱩᱭᱩᱜᱼᱟ ᱚᱱᱟ ᱯᱟ ᱯᱟᱛᱟ ᱡᱟᱦᱟᱸ ᱯᱟᱛᱟ ᱴᱟᱹᱱᱲᱤ ᱟᱫᱚ ᱟ ᱚᱱᱟ ᱛᱤᱱ ᱢᱟᱨᱟᱝ ᱡᱟᱭᱜᱟ ᱛᱮ ᱢᱮᱱᱟᱜ-ᱟ ᱱᱟ ᱢᱟᱨᱟᱝᱼᱼ